ᱦᱮᱞᱳ᱾
ᱦᱮᱸ ᱜᱚᱝᱠᱮ ᱟᱸᱡᱚᱢᱚᱜ ᱠᱟᱱᱟ ᱤᱧᱟᱜ ᱨᱚᱲ?
ᱮ ᱦᱮᱸ ᱟᱸᱡᱚᱢ ᱧᱟᱢᱚᱜ ᱠᱟᱱᱟ᱾
ᱱᱟᱯᱟᱭ ᱵᱟᱲᱟ ᱜᱮᱭᱟᱢ ᱛᱚ? ᱟᱪᱪᱷᱟ ᱜᱚᱝᱠᱮ ᱛᱟᱦᱚᱞᱮ ᱫᱟᱜ ᱡᱟᱹᱲᱤ ᱚᱠᱟ ᱦᱳᱭᱳᱜ ᱠᱟᱱᱟ ᱟᱯᱮ ᱫᱤᱥᱚᱢ ᱥᱮᱫ?
ᱦᱮᱸ ᱟᱞᱤᱧ ᱥᱮᱱ ᱫᱚ ᱫᱟᱜ ᱡᱟᱹᱲᱤ ᱦᱚᱸ ᱦᱩᱭᱩᱜ ᱠᱟᱱᱟ ᱟᱹᱰᱤ ᱡᱟᱹᱥᱛᱤ ᱜᱮ᱾
ᱱᱟᱯᱟᱭ ᱜᱮ᱾ ᱛᱟᱦᱚᱞᱮ ᱪᱟᱥ ᱵᱟᱥ ᱠᱚᱫᱚ ᱚᱠᱟ ᱞᱮᱠᱟ?
ᱚ ᱪᱟᱥᱵᱟᱥ ᱠᱚᱫᱚ ᱱᱚᱣᱟ ᱫᱟᱜ ᱨᱮᱫᱚ ᱟᱹᱰᱤ ᱜᱮ ᱵᱷᱟᱜᱮ ᱴᱷᱤᱠ ᱜᱮ ᱦᱳᱭᱳᱜ ᱠᱟᱱᱟ ᱟᱫᱚ ᱦᱩᱲᱩ ᱪᱟᱥ ᱨᱮᱫᱚ ᱫᱟᱜ ᱫᱟᱜ ᱫᱚ ᱡᱟᱹᱥᱛᱤ ᱞᱟᱜᱟᱜᱼᱟ ᱛᱚ ᱚᱱᱟ ᱠᱷᱟᱹᱛᱤᱨ ᱛᱮ ᱵᱷᱟᱜᱤ ᱴᱷᱤᱠ ᱜᱮ ᱦᱳᱭᱳᱜ ᱠᱟᱱᱟ ᱪᱟᱥᱵᱟᱥ ᱠᱚᱫᱚ᱾
ᱟᱪᱪᱷᱟ ᱦᱮᱸ ᱜᱚᱝᱠᱮ ᱟᱞᱮ ᱫᱤᱥᱚᱢ ᱥᱮᱫ ᱦᱚᱸ ᱱᱤᱛᱚᱜ ᱫᱚ ᱱᱟᱜᱠᱷᱟᱡ ᱨᱤᱢᱤᱞ ᱜᱮ ᱧᱮᱞᱚᱜ ᱠᱟᱱᱟ᱾ ᱫᱟᱜ ᱱᱤᱛᱚᱜ ᱱᱤᱛᱚᱜ ᱜᱮ ᱡᱚᱨᱚ ᱞᱮᱠᱟ ᱵᱩᱡᱷᱟᱹᱜ ᱠᱟᱱᱟ ᱦᱟᱜ ᱠᱷᱟᱡ᱾
ᱚ ᱟᱫᱚ ᱪᱤᱠᱟ ᱫᱟᱜᱟᱭ ᱟᱯᱮ ᱥᱮᱫ ᱫᱚ?
ᱦᱮᱸ ᱱᱚᱛᱮ ᱫᱚ ᱚᱱᱠᱟ ᱱᱟᱯᱟᱭ ᱜᱮᱭ ᱫᱟᱜ ᱮᱜ ᱟᱭ᱾ ᱟᱫᱚ ᱪᱟᱥ ᱠᱟᱹᱢᱤ ᱦᱚᱸ ᱮᱛᱚᱦᱚᱵ, ᱮᱛᱚᱦᱚᱵ ᱞᱟᱹᱜᱤᱫ ᱟᱞᱮ᱾
ᱚ᱾ ᱟᱫᱚ ᱚᱲᱟᱜ ᱠᱚᱨᱮ ᱪᱟᱥ ᱵᱟᱲᱟᱭ ᱪᱟᱥ ᱫᱟᱯᱮ ᱥᱮ ᱵᱟᱝ ᱟᱯᱮ?
ᱦᱮᱸ ᱜᱚᱢᱠᱮ ᱟᱝᱠᱷᱟᱡ ᱤᱧ ᱫᱚ ᱚᱞ ᱯᱟᱲᱦᱟᱣ ᱥᱟᱶᱛᱮ ᱡᱚᱯᱲᱟᱣ ᱢᱤᱱᱟᱹᱧᱟ ᱛᱚ ᱟᱨᱠᱷᱟᱡ ᱪᱟᱥ ᱠᱟᱹᱢᱤ ᱫᱚ ᱠᱷᱟᱡ ᱤᱭᱟᱹ ᱚᱲᱟᱜ ᱠᱚᱧ ᱪᱟᱞᱟᱣ ᱵᱟᱲᱟ ᱞᱮᱠᱷᱟᱱ ᱪᱟᱥ ᱠᱟᱹᱢᱤ ᱦᱩᱭᱩᱜ ᱜᱮᱭᱟ᱾ ᱢᱮᱱᱠᱷᱟᱱ ᱤᱭᱟᱹ ᱤᱭᱟᱹ ᱚᱱᱟ ᱫᱚ ᱟᱭᱳ ᱵᱟᱵᱟ ᱛᱟᱹᱠᱤᱱ ᱜᱮᱠᱤᱱ ᱪᱟᱥᱵᱟᱥ ᱜᱮᱭᱟ ᱦᱟᱜ ᱠᱷᱟᱡ᱾
ᱚ᱾
ᱱᱚᱜᱼᱚ ᱱᱚᱝᱠᱟ᱾
ᱚ᱾ ᱤᱧ ᱦᱚᱸ ᱱᱚᱝᱠᱟ ᱜᱮ ᱟᱫᱚ ᱜᱚᱲᱚ ᱥᱚᱯᱚᱦᱚᱫ ᱥᱚᱯᱚ ᱫᱚ ᱞᱟᱜᱟᱣ ᱜᱚᱲᱚ ᱜᱚᱨᱚᱜ ᱜᱮᱧ ᱦᱚᱸ ᱟᱫᱚ ᱡᱟᱦᱟᱱᱟᱜ ᱡᱩᱫᱤ ᱟᱱᱮ ᱵᱷᱤᱛᱟᱹ ᱢᱮᱱ ᱞᱮᱜᱟᱭ ᱛᱟᱦᱚᱞᱮ ᱚᱱᱟ ᱦᱚᱸ ᱜᱚᱲᱚ ᱥᱚᱯᱚᱦᱚᱫ ᱫᱚ ᱞᱟᱜᱟᱜ ᱮᱢᱚᱜ ᱦᱩᱭᱩᱜ ᱜᱮᱭᱟ᱾
ᱦᱮᱸ ᱦᱮᱸ ᱮᱠᱫᱚᱢ᱾ ᱵᱟᱠᱷᱟᱡ ᱜᱚᱲᱚ ᱥᱚᱯᱚᱦᱚᱫ ᱫᱚ ᱮᱢ ᱞᱟᱠᱛᱤ ᱞᱟᱠᱛᱤ ᱜᱮ ᱠᱟᱱᱟ ᱦᱮᱸᱥᱮ? ᱵᱟᱝᱠᱷᱟᱱ ᱫᱚ ᱟᱭᱳ ᱵᱟᱵᱟ ᱦᱚᱸ ᱛᱤᱱᱟᱹᱜ ᱫᱤᱱ ᱮᱢ ᱠᱷᱟᱴᱟᱣ ᱠᱤᱱᱟ᱾
ᱚᱱᱟ ᱜᱮ ᱥᱮ᱾
ᱟᱫᱚ ᱱᱤᱛᱚᱜ ᱫᱚ ᱪᱤᱠᱟᱹᱭ ᱫᱟᱢ ᱚᱲᱟᱜ ᱨᱮᱜᱮ ᱦᱮᱱᱟᱜ ᱢᱮᱭᱟ ᱥᱮ?
ᱟᱨᱠᱷᱟᱡ ᱤᱧ ᱫᱚ ᱚᱞ ᱯᱟᱲᱦᱟᱣ ᱥᱟᱶᱛᱮ ᱡᱚᱯᱲᱟᱣ ᱢᱤᱱᱟᱹᱧᱟ ᱛᱚ᱾ ᱟᱫᱚ ᱚᱱᱟ ᱠᱷᱟᱹᱛᱤᱨ ᱛᱮ ᱵᱟᱭᱨᱮ ᱨᱮ ᱠᱷᱟᱡ ᱚᱞ ᱯᱟᱲᱦᱟᱣ ᱦᱩᱭᱩᱜ ᱠᱟᱱᱟ᱾
ᱚ᱾ ᱦᱮᱸ ᱵᱩᱡ ᱠᱤᱫᱟᱸᱧ
ᱛᱟᱦᱚᱞᱮ ᱪᱮᱫ ᱠᱚ ᱞᱟᱹᱭᱟ ᱟᱨᱠᱷᱟᱡ ᱡᱟᱦᱟᱸ ᱨᱮ ᱢᱮᱱᱟᱜ ᱢᱮᱭᱟ ᱚᱱᱟ ᱚᱱᱛᱮ ᱚᱠᱟ ᱞᱮᱠᱟᱭ ᱫᱟᱜ ᱮᱼᱟ ᱱᱤᱛᱳᱜ?
ᱦᱮᱸ ᱚᱱᱛᱮ ᱫᱚ ᱫᱟᱜ ᱫᱚ ᱫᱤᱱᱟᱹᱢ ᱜᱮ ᱫᱟᱜ ᱮᱫᱟᱭ ᱛᱚ ᱟᱹᱰᱤ ᱡᱟᱹᱥᱛᱤ ᱫᱚ ᱵᱟᱝ ᱫᱟᱭ, ᱡᱷᱤᱯᱤᱨ ᱡᱷᱤᱯᱤᱨ ᱫᱟᱜ ᱡᱟᱹᱲᱤᱭ ᱫᱟᱭ ᱟᱫᱚ ᱠᱚᱢ ᱵᱮᱥᱤ ᱠᱚᱢ ᱵᱮᱥᱤ ᱫᱟᱜ ᱫᱟᱭ᱾ ᱨᱤᱢᱤᱞ ᱫᱚ ᱥᱟᱨᱟᱫᱤᱱ ᱜᱮ ᱛᱟᱦᱮᱱ ᱠᱟᱱᱟ᱾ ᱟᱫᱚ ᱥᱤᱛᱩᱝ ᱫᱚ ᱮᱠᱟᱞ ᱜᱮ ᱵᱟᱝ ᱥᱤᱛᱩᱝ ᱫᱟᱭ᱾
ᱦᱳᱭ ᱦᱳᱭ ᱦᱳᱭ᱾ ᱟᱪᱪᱷᱟ ᱱᱤᱛᱳᱜ ᱢᱟ ᱤᱧ ᱡᱟᱦᱟᱸ ᱥᱮᱫ ᱨᱮ ᱢᱤᱱᱟᱹᱧᱟ ᱦᱟᱜᱠᱷᱟᱡ ᱱᱚᱛᱮ ᱫᱚ ᱡᱚᱝᱜᱚᱞ ᱢᱚᱦᱚᱞ ᱮᱨᱤᱭᱟ ᱠᱟᱱᱟ ᱛᱚ ᱦᱟᱜᱠᱷᱟᱡ ᱦᱟ ᱦᱟᱹᱛᱤ ᱠᱚᱠᱚ ᱦᱮᱡ ᱟᱠᱟᱱᱟ᱾ ᱟᱨᱠᱷᱟᱡ ᱟᱯᱮ ᱥᱮᱫ ᱫᱚ ᱦᱟᱹᱛᱤ ᱠᱚᱫᱚ ᱠᱚ ᱪᱟᱞᱟᱜ ᱜᱮᱭᱟ ᱥᱮ ᱵᱟᱝ ᱠᱷᱟᱡ?
ᱵᱟᱝ ᱟᱞᱮ ᱥᱮᱫ ᱫᱚ ᱦᱟᱹᱛᱤ ᱫᱚ ᱩᱱᱟᱹᱜ ᱵᱟᱠᱚ ᱪᱟᱞᱟᱜ ᱜᱮᱭᱟ᱾ ᱟᱫᱚ ᱡᱟᱦᱟᱸ ᱥᱟᱨᱠᱟᱥ ᱠᱚ ᱦᱳᱭᱳᱜ ᱜᱮᱭᱟ ᱛᱚ ᱟᱱᱮ ᱠᱷᱮᱞᱟ ᱠᱚ ᱡᱟᱱᱣᱟᱨ ᱠᱚ ᱟᱹᱜᱩ ᱠᱚᱜᱮᱭᱟ ᱠᱚ᱾
ᱦᱮᱸ ᱦᱮᱸ
ᱟᱦ ᱩᱱᱠᱩᱜᱮ ᱠᱟᱴᱤᱡ ᱟᱛᱳ ᱠᱚᱨᱮ ᱠᱚ ᱦᱟᱡᱩᱜ ᱜᱮᱭᱟ
ᱟᱪᱪᱷᱟ ᱛᱟᱪᱷᱟᱲᱟ ᱫᱚ ᱱᱚᱝᱠᱟ ᱫᱚ ᱵᱤᱨ ᱦᱟᱹᱛᱤ ᱠᱚᱫᱚ ᱵᱟᱝ ᱠᱚ ᱦᱤᱡᱩᱜ ᱜᱮᱭᱟ
ᱵᱟᱝ ᱵᱟᱝ ᱵᱤᱨ ᱦᱟ. ᱛᱤ ᱫᱚ ᱵᱟᱠᱚ ᱦᱤᱡᱩ ᱜᱮᱭᱟ ᱮᱭ ᱟᱥᱩᱞ ᱦᱟ. ᱛᱤ ᱜᱮᱠᱚ ᱦᱮᱡᱩ ᱜᱮᱭᱟ
ᱩ...... ᱦᱚᱭ ᱛᱟᱦᱚᱞᱮ ᱱᱚᱝᱠᱟᱱ ᱵᱤᱨ ᱵᱩᱨᱩ ᱠᱚᱨᱮᱱ ᱟᱭᱢᱟ ᱟᱭᱢᱟ ᱡᱤᱭᱟᱹᱞᱤ ᱠᱚ ᱱᱮᱛᱟᱨ ᱟᱥᱛᱮ ᱟᱥᱛᱮ ᱛᱮ ᱵᱟᱝ ᱠᱚ ᱧᱮᱞᱚᱜ ᱠᱟᱱᱟ ᱵᱤᱨ ᱵᱩᱨᱩ ᱨᱮ ᱟᱨᱠᱷᱟᱡ ᱱᱚᱣᱟ ᱵᱟᱨᱮᱛᱮ ᱟᱢ ᱪᱮᱫ ᱮᱢ ᱞᱟᱹᱭᱟ
ᱦᱮᱸ ᱚᱱᱟ ᱵᱟᱨᱮ ᱛᱮᱫᱚ ᱞᱟᱹᱭ ᱨᱮᱱᱟᱜ ᱫᱚ ᱟᱱᱮ ᱵᱤᱨ ᱠᱚ ᱟᱹᱰᱤ ᱡᱟᱹᱥᱛᱤ ᱩᱡᱨᱚᱜ ᱠᱟᱱᱟ ᱚᱱᱟ ᱠᱷᱟᱹᱛᱤᱨ ᱛᱮ ᱡᱟᱦᱟᱸᱭ ᱡᱤᱵ ᱠᱚ ᱦᱮᱱᱟ ᱠᱚᱣᱟ ᱡᱤᱵᱡᱚᱱᱛᱩ ᱠᱚ ᱮᱴᱟ ᱮᱴᱟ ᱩᱱᱠᱩ ᱟᱥᱛᱮ ᱟᱥᱛᱮ ᱪᱟᱵᱟᱜ ᱠᱟᱱᱟ ᱠᱚ ᱥᱮ ᱟᱛᱳ ᱥᱮᱡ ᱠᱚ ᱦᱟᱡᱩᱜ ᱠᱟᱱᱟ ᱚᱱᱟ ᱠᱷᱟᱛᱤᱨ ᱛᱮ ᱮᱠᱥᱤᱰᱮᱱᱴ ᱥᱮ ᱡᱟᱦᱟᱱᱟᱜ ᱨᱟᱱ ᱢᱱᱜᱟᱹᱱ ᱵᱤᱥ ᱛᱮᱱᱟᱜ ᱡᱚᱢ ᱠᱟᱛᱮᱫ ᱠᱚᱭ ᱮᱫᱮ ᱫᱚ ᱠᱟᱱᱟ ᱠᱚ ᱚᱱᱟ ᱠᱷᱟᱹᱛᱤᱨ ᱛᱚ ᱟᱹᱰᱤ ᱠᱚ ᱠᱚᱢ ᱠᱟᱱᱟ ᱡᱤᱵᱽᱡᱤᱭᱟᱹᱞᱤ ᱫᱚ
ᱦᱮᱸ ᱮᱠᱫᱚᱢ ᱩᱱᱠᱩ ᱞᱟᱦᱟᱛᱮ ᱡᱮᱢᱚᱱ ᱵᱤᱨ ᱵᱩᱨᱩ ᱠᱚᱨᱮ ᱟᱠᱷᱟᱡ ᱠᱩᱞ ᱵᱟᱱᱟ ᱠᱚᱠᱚ ᱧᱮᱞᱚᱜ ᱛᱟᱦᱤᱸᱡ-ᱟ ᱱᱩᱠᱩ ᱠᱚᱦᱚᱸ ᱧᱮᱞ ᱵᱟᱝᱠᱚ ᱧᱮᱞᱚᱜ ᱠᱟᱱᱟ ᱱᱤᱛᱚᱜᱟ ᱚᱠᱛᱚ ᱨᱮᱫᱚ ᱟᱠᱷᱟᱡ
ᱦᱮᱸ ᱱᱤᱛᱚᱜ ᱛᱚᱯᱮ ᱫᱚ ᱩᱱᱟᱹᱜ ᱫᱚ ᱵᱟᱠᱚ ᱧᱮᱞᱚᱜ ᱠᱟᱱᱟ ᱟᱫᱚ ᱤᱧᱫᱚ ᱟᱥ... ᱮ ᱵᱟᱱᱟ ᱠᱚᱫᱚ ᱩᱱᱟᱹᱜ ᱫᱚ ᱧᱮᱞ ᱵᱟᱧ ᱠᱟᱱᱟ ᱟᱹᱵᱤᱱ ᱫᱚ ᱧᱮᱞ ᱠᱟᱜ ᱠᱚᱣᱟᱵᱤᱱ ᱥᱮ ᱵᱟᱝᱟ ᱵᱟᱱᱟ ᱠᱚᱫᱚ
ᱦᱮᱸ ᱵᱟᱱᱟ ᱠᱚᱫᱚ ᱧᱮᱞ ᱵᱟᱲᱟ ᱦᱩᱭᱠᱟᱱᱟ ᱟᱠᱷᱟᱡ ᱟᱨᱮ ᱫᱚ ᱯᱚᱯᱟᱨᱞᱤ ᱟᱠᱷᱟᱡ ᱵᱤᱨ ᱫᱤᱥᱚᱢ ᱦᱚᱲ ᱛᱚ ᱢᱟ ᱢᱟᱡᱷᱮ ᱥᱟᱡᱷᱮ ᱠᱚ ᱦᱮᱡ ᱵᱟᱲᱟᱜ ᱜᱮᱭᱟ
ᱚ ᱟᱫᱚ ᱩᱱᱠᱩ ᱫᱚ ᱪᱮᱠᱟ ᱠᱚ ᱧᱮᱞᱚᱜ ᱜᱮᱭᱟ ᱵᱟᱱᱟ ᱫᱚ
ᱵᱟᱱᱟ ᱫᱚᱦᱟ ᱠᱷᱟᱡ ᱦᱮᱸᱫᱮ ᱜᱮᱭᱟ ᱠᱚ ᱢᱟᱱᱮ ᱛᱟᱹᱨᱩᱵ ᱞᱮᱠᱟᱱ ᱠᱚᱜᱮ
ᱦᱮᱸ ᱦᱮ
ᱱᱚᱽᱚ ᱱᱚᱠᱟ ᱟᱪᱪᱷᱟ ᱛᱟᱦᱚᱞᱮ ᱠᱩᱞᱟᱹᱭ ᱠᱚᱫᱚᱢ ᱧᱮᱞ ᱠᱟᱫ ᱠᱚᱣᱟ ᱥᱮ ᱵᱟᱝ
ᱠᱩᱞᱟ. ᱭ ᱠᱚ
ᱦᱮᱸ ᱠᱩᱞᱟᱹᱭ
ᱟᱫᱚ ᱩᱱᱠᱩ ᱛᱚ ᱟ.. ᱧᱩᱛᱩᱢ ᱫᱚᱱ ᱟᱸᱡᱚᱢ ᱠᱟ ᱜᱮᱭᱟ ᱟᱫᱚ ᱪᱤᱠᱟᱹ ᱠᱚ ᱧᱮᱞᱚ ᱜᱮᱭᱟ ᱚᱱᱟᱜᱮ ᱛᱚ ᱫᱤᱥᱟᱹ ᱵᱟᱹᱱᱩᱜᱼᱟ
ᱟᱪᱪᱷᱟ ᱧᱩᱛᱩᱢ ᱫᱚ ᱟᱸᱡᱚᱢ ᱦᱩᱭᱩ ᱠᱟᱱᱟ ᱢᱮᱱᱠᱷᱟᱱ ᱧᱮᱞ ᱫᱚ ᱵᱟᱝ ᱦᱩᱭ ᱠᱟᱱᱟ
ᱦᱮᱸ ᱦᱮᱸ
ᱦᱮᱸ ᱠᱩᱞᱟᱹᱭ ᱫᱚᱦᱟᱜ ᱠᱷᱟᱡ ᱱᱩᱠᱩ ᱡᱟᱦᱟᱸᱭ ᱜᱩᱰᱩ ᱠᱚ ᱢᱮᱛᱟ ᱠᱚ ᱠᱟᱱᱟ ᱜᱩᱰᱩ ᱠᱷᱚᱱᱟᱜ ᱦᱟᱞᱠᱟ ᱠᱚ ᱢᱟᱨᱟᱝᱟ ᱦᱟᱞᱠᱟ ᱢᱟᱱᱮ ᱵᱷᱟᱜᱤ ᱜᱮᱠᱚ ᱢᱟᱨᱟᱝᱟ ᱢᱮᱫᱴᱟᱝ ᱢᱮᱫᱴᱟᱝ ᱥᱟᱭᱤᱡ ᱦᱩᱭᱩᱜ ᱛᱟᱠᱚᱣᱟ ᱫᱩ ᱠᱤᱞᱳ ᱱᱚᱜᱼᱚ ᱱᱚᱝᱠᱟ ᱢᱟᱱᱮ ᱩᱱᱠᱩ ᱫᱚ ᱵᱤᱨ ᱨᱮᱱ ᱵᱤᱨ ᱨᱮᱠᱚ ᱛᱟᱦᱮᱱᱟ ᱟ. ᱠᱷᱟᱡ
ᱚ ᱚᱠᱚᱭᱟᱫ ᱟ.. ᱦᱚᱲᱢᱚ ᱫᱚ ᱛᱟᱦᱚᱞᱮ ᱪᱠᱟ ᱠᱚ ᱪᱮᱠᱟ ᱧᱮᱞᱚᱜ ᱜᱮᱛᱟ ᱠᱚ..
ᱦᱚᱲᱢᱚ ᱫᱚ ᱦᱟᱸᱜ ᱠᱷᱟᱡ ᱵᱟᱨ ᱨᱚᱠᱚᱢ ᱠᱩᱞᱟᱹᱭ ᱠᱚ ᱛᱟᱦᱮᱱ ᱜᱮᱭᱟ ᱢᱤᱫᱴᱟᱝ ᱫᱚ ᱥᱟᱫᱟ ᱠᱩᱞᱟᱹᱭ ᱱᱩᱠᱩ ᱡᱟᱦᱟᱸᱭ ᱠᱷᱚᱲᱜᱳᱥ ᱵᱚᱱ ᱢᱮᱛᱟ ᱠᱚ ᱠᱟᱱᱟ ᱟᱨ ᱢᱮᱴᱟᱝ ᱫᱚ ᱟᱠᱷᱟᱡ ᱤᱭᱟᱹ ᱩᱱᱠᱩ ᱫᱚ ᱢᱟᱱᱮ ᱦᱮᱸᱫᱮ ᱦᱮᱸᱫᱮ ᱛᱮ ᱩᱵ ᱛᱟᱠᱚ ᱟᱠᱷᱟᱡ ᱦᱟᱞᱠᱟ ᱦᱮᱸᱫᱮ ᱟᱱᱚᱝᱠᱟ ᱛᱟᱦᱚᱞᱮ ᱜᱚᱝᱠᱮ ᱟᱯᱮᱥᱮᱫ ᱚᱱᱠᱟᱱ ᱪᱤᱞᱤ ᱪᱮᱬᱮ ᱠᱚ ᱡᱟᱹᱥᱛᱤ ᱠᱚ ᱟᱹᱥᱩᱞ ᱠᱚᱜᱮᱭᱟ
ᱟᱞᱮ ᱛᱚ ᱩᱱᱟᱹᱜ ᱪᱮᱬᱮ ᱫᱚ ᱟᱹᱥᱩᱞ ᱫᱚ ᱵᱟᱠᱚ ᱟᱹᱥᱩᱞ ᱜᱮᱭᱟ ᱟᱫᱚ... ᱵᱮᱥᱤᱨ ᱵᱷᱟᱜᱽ ᱜᱮ ᱩᱱᱠᱩ ᱛᱟᱦᱟᱱ ᱜᱮᱭᱟ ᱠᱚ ᱦᱚᱱᱮ ᱠᱩᱰᱩᱢ ᱠᱚᱨᱮ ᱡᱟᱦᱟᱸᱭ ᱦᱩᱲᱩ ᱠᱚᱠᱚ ᱪᱟᱥ ᱜᱮᱭᱟ ᱛᱚ ᱚᱱᱟ ᱠᱷᱟᱹᱛᱤᱨ ᱛᱮ ᱚᱱᱮ ᱛᱤᱧ ᱠᱚᱠᱚ ᱟᱠᱟᱠᱟᱜ ᱜᱮᱭᱟ ᱴᱩᱠᱩᱡ ᱠᱚ ᱚᱱᱟ ᱠᱷᱟᱹᱛᱤᱨ ᱛᱮ ᱩᱱᱠᱩ ᱯᱟᱣᱨᱟ ᱜᱮᱠᱚ ᱦᱮᱡᱩᱜ ᱜᱮᱭᱟ
ᱟᱪᱪᱷᱟ ᱯᱟᱣᱨᱟ ᱪᱮᱬᱮ ᱦᱳᱭ ᱩᱱᱠᱩ ᱫᱚ ᱟᱹᱰᱤ ᱦᱮᱸ ᱦᱮᱸ ᱱᱩᱠᱩ ᱫᱚ ᱟᱠᱷᱟᱡ ᱟᱞᱮ ᱫᱤᱥᱚᱢ ᱥᱮᱫ ᱦᱚᱸ ᱢᱮᱱᱟᱜ ᱠᱚᱜᱮᱭᱟ ᱟᱠᱷᱟᱡ ᱯᱟᱣᱨᱟ ᱪᱮᱬᱮ ᱫᱚ
ᱟᱨ ᱮᱴᱟᱜ ᱪᱮᱬᱮ ᱫᱚ ᱩᱱᱟᱹᱜ ᱫᱚ ᱵᱟᱠᱚ ᱟᱹᱥᱩᱞ ᱠᱚᱜᱮᱭᱟ
ᱦᱮᱸ ᱦᱳᱭ ᱚᱱᱠᱟ ᱜᱮ ᱟᱨᱚ ᱟᱞᱮ ᱥᱮᱫ ᱫᱚ ᱦᱟᱠᱷᱟᱱ ᱢᱤᱨᱩ ᱪᱮᱬᱮ ᱦᱚᱸᱠᱚ ᱟᱹᱥᱩᱞ ᱵᱟᱲᱟ ᱠᱚᱜᱮᱭᱟ ᱦᱟᱸᱰᱮ ᱱᱟᱰᱮ ᱦᱮᱸ ᱢᱤᱨᱩ ᱪᱮᱬᱮ ᱢᱟᱱᱮ ᱡᱟᱦᱟᱸ ᱴᱮᱭᱟ ᱯᱟᱠᱷᱤ ᱵᱚᱱ ᱢᱮᱛᱟᱣ ᱠᱟᱱᱟ
ᱦᱮᱸ ᱦᱮᱸ
ᱦᱮᱸ ᱱᱩᱠᱩ ᱫᱚ ᱧᱮᱞ ᱠᱟᱫ ᱠᱚᱤᱱ ᱟᱹᱰᱤ ᱵᱷᱟᱜᱤ ᱠᱚ ᱧᱮᱞᱚᱜ ᱜᱮᱭᱟ ᱦᱮᱸ
ᱦᱩᱸ ᱟᱨ ᱛᱟᱦᱚᱞᱮ ᱦᱳᱦᱮᱨ ᱪᱮᱲᱮᱢ ᱧᱮᱞ ᱟᱠᱟᱫ ᱠᱚᱣᱟ
ᱚᱳ ᱦᱤᱲ ᱪᱮᱬᱮ ᱵᱟᱝ ᱵᱟᱝ ᱩᱱᱠᱩ ᱫᱚ ᱵᱟᱝ ᱧᱮᱞ ᱠᱚᱣᱟ ᱪᱤᱫᱠᱟᱠᱚ ᱧᱮᱞᱚᱜ ᱜᱮᱭᱟ ᱩᱱᱠᱩ ᱫᱚ
ᱦᱮᱸ ᱩᱱᱠᱩ ᱫᱚ ᱢᱟᱱᱮ ᱥᱟᱠᱟᱢ ᱞᱮᱠᱟᱱ ᱨᱚᱝ ᱠᱟᱱᱟ ᱠᱚ ᱟᱠᱷᱟᱡ ᱡᱟᱦᱟᱸ ᱵᱟᱲᱮ ᱫᱟᱲᱮ ᱟᱞᱮᱥᱮᱫ ᱫᱚ ᱵᱟᱲᱮ ᱫᱟᱨᱮ ᱢᱮᱱᱟᱜᱼᱟ ᱟᱠᱷᱟᱡ ᱚᱱᱟ ᱵᱮᱞᱮ ᱞᱮᱱᱠᱷᱟᱱ ᱟᱠᱷᱟᱡ ᱚᱱᱟ ᱡᱚᱢ ᱠᱚ ᱦᱤᱡᱩᱜ ᱜᱮᱭᱟ
ᱚ ᱚᱱᱠᱟ ᱠᱚ ᱧᱮᱞᱚᱜ ᱜᱮᱭᱟ
ᱦᱮᱸ
ᱟᱫᱚ ᱚᱠᱚᱭᱟᱜ ᱥᱟᱭᱤᱡᱽ ᱫᱚ ᱪᱮᱠᱟ ᱟᱹᱰᱤ ᱢᱟᱨᱟᱝ ᱜᱮᱭᱟ ᱚᱠᱚᱭ ᱛᱚ ᱦᱩᱰᱤᱧ ᱦᱩᱰᱤᱧ
ᱵᱟᱝ ᱵᱟᱝ ᱱᱩᱠᱩ ᱦᱚᱸ ᱢᱟᱱᱮ ᱚᱞᱯᱚ ᱦᱟᱱᱠᱩ ᱵᱩᱲᱦᱤ ᱢᱩᱠᱟᱹᱞ ᱚᱠᱟ ᱞᱮᱠᱟᱱ ᱪᱮᱬᱮ ᱢᱮᱱᱟᱜ ᱠᱚᱣᱟ ᱚᱱᱮ ᱚᱱᱠᱟᱱ ᱴᱟᱭᱤᱯ ᱜᱮᱭᱟ ᱠᱚ ᱦᱟᱸᱜ
ᱚᱦᱚ
ᱚᱱᱮ ᱚᱝᱠᱟ ᱛᱟᱦᱚᱞᱮ ᱜᱚᱝᱠᱮ ᱟᱯᱮᱥᱮᱫ ᱱᱮᱛᱟᱨ ᱰᱷᱤᱯᱪᱩᱭ ᱪᱮᱸᱬᱮ ᱠᱚᱠᱚ ᱧᱮᱞᱚᱜ ᱠᱟᱱᱟ ᱥᱮ ᱵᱟᱝ
ᱰᱷᱤᱯᱪᱩᱤ ᱡᱮᱨᱮ ᱦᱮᱸ ᱧᱮᱞᱚᱜ ᱠᱟᱱᱟ ᱠᱚ
ᱟᱞᱮ ᱥᱮᱫ ᱢᱟ ᱱᱮᱛᱟᱨ ᱢᱟ ᱩᱱᱠᱩ ᱫᱚᱠᱚ ᱟᱫ ᱪᱟᱵᱟ ᱟᱠᱟᱱᱟ ᱠᱷᱟᱡ
ᱚ ᱩᱱᱠᱩ ᱫᱚ ᱢᱟᱴᱠᱚᱰᱮᱡ ᱠᱚ ᱡᱚᱠᱷᱚᱱ ᱠᱚ ᱦᱩᱲᱩ ᱠᱚ ᱤᱭᱟᱹᱭ ᱜᱮᱭᱟ ᱦᱮ ᱱᱮᱛᱟᱨ ᱫᱚ ᱢᱮᱥᱤᱱ ᱛᱮᱠᱚ ᱤᱭᱚ ᱫᱚ ᱜᱮᱫ ᱫᱟᱠᱚ ᱛᱚ ᱚᱱᱟ ᱠᱷᱟᱹᱛᱤᱨ ᱛᱮ ᱡᱚᱠᱷᱚᱱ ᱠᱩᱴᱤ ᱠᱚ ᱛᱟᱭᱚᱢ ᱫᱟᱨᱟᱢ ᱛᱮ ᱡᱟᱦᱟᱸ ᱥᱟᱲᱮᱡᱚᱜ ᱠᱟᱱᱟ ᱚᱱᱟ ᱠᱩᱴᱤ ᱵᱷᱤᱛᱤᱨ ᱨᱮᱜᱮ ᱡᱚᱢᱟᱜ ᱠᱚ ᱠᱚ ᱯᱟᱸᱡᱟᱭ ᱜᱮᱭᱟ
ᱦᱮᱸ ᱦᱮᱸ ᱮᱠᱫᱚᱢ ᱵᱟᱝᱠᱷᱟᱱ ᱥᱮᱫᱟᱭ ᱚᱠᱛᱚ ᱰᱟᱝᱨᱤ ᱜᱩᱯᱤ ᱪᱟᱞᱟᱜ ᱦᱩᱭᱩᱜ ᱛᱟᱦᱮᱸᱜ-ᱟ ᱢᱟᱱᱮ ᱰᱷᱤᱯᱪᱩᱭ ᱪᱮᱬᱮ ᱮᱢᱚᱱ ᱪᱮᱦᱨᱟ ᱠᱚ ᱛᱟᱦᱮ ᱛᱟᱦᱮᱸᱜ-ᱟ ᱢᱟᱱᱮ ᱰᱟᱝᱨᱤ ᱰᱮᱨᱮᱝ ᱨᱮᱠᱚ ᱟᱵᱚᱜ ᱛᱟᱦᱮᱸᱫ-ᱟ ᱱᱮᱛᱟᱨ ᱫᱚ ᱢᱤᱫᱴᱟᱝ ᱵᱟᱠᱚ ᱧᱮᱞᱚᱜ-ᱟᱱ ᱟᱞᱮ ᱫᱤᱥᱚᱢ ᱥᱮᱫ
ᱚᱦᱚ ᱟᱞᱮ ᱫᱤᱥᱚᱢ ᱫᱚ ᱧᱮᱞ ᱵᱟᱲᱟ ᱠᱟᱠᱚᱤᱱ ᱟᱫᱚ ᱢᱟᱴᱷ ᱠᱚᱨᱮ ᱪᱟᱞᱟᱣ ᱦᱩᱭᱩᱜ ᱜᱮᱭᱟ ᱛᱚ ᱵᱟᱹᱫᱽ ᱵᱟᱹᱦᱟᱹᱲ ᱠᱚᱨᱮ ᱟᱫᱚ ᱡᱚᱠᱷᱚᱱᱤᱧ ᱧᱮᱞ ᱟᱠᱟᱫ-ᱟ
ᱟᱪᱪᱷᱟ ᱦᱳᱭ ᱛᱟᱦᱚᱞᱮ ᱜᱷᱮᱣᱨᱟ ᱪᱮᱬᱮ ᱠᱚᱫᱚ ᱠᱚ ᱧᱮᱞᱚᱜ ᱜᱮᱭᱟ ᱥᱮ ᱵᱟᱝ
ᱜᱷᱮᱣᱲᱟ ᱟᱫᱚ ᱩᱱᱟᱹᱜ ᱪᱮᱬᱮ ᱨᱮᱱᱟᱜ ᱧᱩᱛᱩᱢ ᱫᱚ ᱵᱟᱹᱧ ᱵᱟᱲᱟᱭᱟ ᱛᱚ ᱫᱚ ᱩᱱᱟᱹᱜ ᱫᱚ
ᱟᱪᱪᱷᱟ ᱜᱮᱨᱟ ᱵᱚᱞᱛᱮ ᱡᱟᱦᱟᱸᱭ ᱱᱩᱠᱩ ᱥᱮᱫᱟᱭ ᱚᱠᱛᱚ ᱟᱠᱟᱡ ᱚᱱᱮ ᱡᱟᱦᱟᱸ ᱵᱩᱥᱩᱵ ᱚᱲᱟᱜ ᱪᱟᱞᱤ ᱨᱮᱠᱚ ᱛᱩᱠᱟᱹᱭ ᱜᱮ ᱛᱟᱦᱮᱸᱫ-ᱟ ᱱᱩᱠᱩ ᱪᱮᱬᱮ ᱠᱚᱠᱚ ᱧᱮᱞᱚᱜ ᱜᱮᱭᱟ ᱥᱮ ᱵᱟᱝ
ᱩᱱᱠᱩ ᱚᱱᱟ ᱠᱷᱚᱨ ᱚᱨᱟ ᱨᱮ
ᱦᱮᱸ ᱦᱮᱸ
ᱦᱮᱸ ᱩᱱᱠᱩ ᱠᱚ ᱧᱮᱞᱚᱜ ᱜᱮᱭᱟ ᱠᱟᱹᱴᱤᱡ ᱟ ᱠᱟᱞᱟᱨ ᱫᱚ ᱪᱤᱠᱟᱹᱭᱧ ᱢᱮᱱᱟ ᱦᱩᱸ ᱠᱟᱹᱴᱤᱡ ᱦᱟᱥᱟ ᱴᱟᱭᱤᱯ ᱚᱱᱠᱟ ᱫᱚ ᱦᱮᱸ ᱩᱱᱠᱩ ᱠᱚ ᱧᱮᱞᱚᱜ ᱜᱮᱭᱟ ᱛᱚ ᱟᱫᱚ ᱡᱟᱹᱥᱛᱤ ᱠᱷᱚᱲ ᱚᱨᱟ ᱫᱚ ᱵᱟᱹᱱᱩᱜ ᱱᱤᱛᱟᱨ ᱫᱚ ᱵᱟᱹᱱᱩᱜ-ᱟᱛᱚ ᱟᱫᱚ ᱚᱠᱟᱨᱮ ᱦᱚᱨᱚᱨᱟᱜ ᱠᱚ ᱡᱟᱹᱥᱛᱤ ᱦᱮᱱᱟᱜ-ᱟ ᱩᱱᱠᱩ ᱚᱱᱛᱮ ᱜᱮᱠᱚ ᱧᱮᱞᱚᱜ ᱜᱮᱭᱟ
ᱦᱮᱸ ᱱᱚᱜ-ᱱᱚᱝᱠᱟ ᱜᱮ
ᱟᱨ ᱢᱮᱱᱫᱚ ᱩᱱᱠᱩ ᱛᱟᱞᱮ ᱫᱟᱨᱮ ᱨᱮ ᱡᱟᱦᱟᱸᱭ ᱢᱤᱫᱴᱮᱱ ᱛᱩᱠᱳ ᱞᱮᱠᱟ ᱠᱚ ᱵᱮᱱᱟᱭ ᱜᱮᱭᱟ ᱮᱠᱫᱚᱢ ᱵᱷᱟᱹᱜᱤ ᱴᱷᱤᱠ ᱩᱱᱠᱩ ᱫᱚ ᱪᱮᱞᱮ ᱪᱮᱬᱮ ᱠᱚ ᱢᱮᱛᱟᱣ ᱜᱮᱭᱟ?
ᱦᱮᱸ ᱩᱱᱠᱩ ᱪᱮᱬᱮ ᱫᱚ ᱦᱟᱸᱜ ᱠᱷᱟᱡ ᱦᱤᱸᱥᱤ ᱪᱮᱬᱮ ᱠᱚ ᱢᱮᱛᱟᱣ ᱠᱚ ᱠᱟᱱᱟ᱾
ᱚ ᱤᱧ ᱫᱚ ᱛᱩᱠᱩ ᱜᱤᱧ ᱧᱮᱞ ᱠᱟᱠᱚᱣᱟᱧ ᱛᱚ ᱟᱹᱰᱤ ᱪᱮᱦᱨᱟ ᱜᱮ ᱧᱮᱞᱚᱜ ᱜᱮᱛᱟ ᱠᱚᱣᱟ᱾
ᱦᱮᱸ ᱩᱱᱠᱩ ᱫᱚ ᱟᱹᱰᱤ ᱦᱮᱸ ᱟᱹᱰᱤ ᱢᱚᱸᱡᱽᱠᱷᱟᱡ ᱛᱩᱠᱟᱹ ᱠᱚ ᱵᱮᱱᱟᱣ ᱜᱮᱭᱟ᱾ ᱟᱪᱪᱷᱟ ᱟᱪᱪᱷᱟ ᱜᱚᱝᱠᱮ ᱩᱱᱠᱩᱢ ᱵᱟᱲᱟᱭᱟ ᱢᱟᱱᱮ ᱚᱠᱟ ᱫᱷᱟᱨᱮ ᱪᱮᱬᱮ ᱠᱚ ᱛᱩᱠᱟᱹ ᱞᱮᱱᱠᱷᱟᱱ ᱚᱱᱟ ᱫᱷᱟᱨᱮᱛᱮ ᱚᱱᱟ ᱵᱚᱪᱷᱚᱨ ᱫᱚ ᱵᱟᱭ ᱫᱟᱜᱟ ᱚᱱᱟ ᱠᱷᱟᱹᱛᱤᱨ ᱛᱮ ᱢᱟᱱᱮ ᱩᱱᱠᱩ ᱪᱮᱬᱮ ᱫᱚ ᱞᱟᱦᱟ ᱨᱮᱜᱮ ᱠᱚ ᱵᱩᱡ ᱠᱟᱜᱼᱟ ᱡᱮ ᱱᱤᱭᱟᱹ ᱱᱤᱭᱟᱹ ᱵᱚᱪᱷᱚᱨ ᱫᱚ ᱱᱚᱣᱟ ᱫᱷᱟᱨᱮ ᱫᱟᱜᱟᱭ ᱚᱱᱟ ᱠᱷᱟᱹᱛᱤᱨ ᱛᱮ ᱫᱩᱣᱟᱹᱨ ᱫᱚ ᱚᱱᱟ ᱫᱷᱟᱨᱮ ᱫᱚ ᱵᱟᱝ ᱠᱚ ᱫᱚᱦᱚ ᱠᱟᱛᱟ ᱠᱚᱣᱟ᱾
ᱚ ᱚᱱᱠᱟ ᱦᱤᱥᱟᱹᱵ ᱛᱮᱠᱚ ᱵᱮᱱᱟᱭ ᱜᱮᱭᱟ ᱚᱠᱟᱥᱮᱫ ᱫᱟᱜ ᱞᱮᱠᱷᱟᱡ ᱚᱠᱟᱥᱮᱫ ᱫᱩᱣᱟᱹᱨ ᱫᱚᱦᱚᱭ
ᱦᱮᱸ ᱦᱮᱸ
ᱚ ᱟᱫᱚ ᱪᱮᱬᱮ ᱫᱚᱠᱚ ᱵᱩᱡᱷᱟᱹᱣ ᱧᱟᱢᱟ ᱛᱚ ᱚᱭᱮᱫᱟᱨ ᱨᱮᱱᱟᱜ ᱚᱵᱷᱟᱵᱽ
ᱦᱮᱸ ᱟᱪᱪᱷᱟ ᱜᱚᱝᱠᱮ ᱤᱧ ᱢᱤᱫᱴᱟᱝ ᱥᱮᱫᱟᱭ ᱠᱷᱚᱱᱟᱜ ᱜᱮ ᱢᱟᱱᱮ ᱜᱤᱫᱽᱨᱟᱹ ᱚᱠᱛᱚ ᱠᱷᱚᱱᱟᱜ ᱢᱤᱫᱴᱟᱝ ᱫᱟᱫᱩ ᱦᱚᱲᱮ ᱞᱟᱹᱭ ᱠᱟᱣᱫᱤᱧᱟ ᱡᱮ ᱩᱱᱠᱩ ᱵᱟᱜ ᱰᱩᱞᱩᱝ ᱡᱚᱠᱷᱚᱱ ᱠᱚ ᱩᱰᱟᱹᱜᱼᱟ ᱩᱱᱫᱚ ᱥᱟᱹᱨᱤ ᱫᱟᱜ ᱦᱤᱡᱩᱜᱼᱟ ᱥᱮ ᱮᱲᱮ ᱮᱲᱮ ᱫᱟᱜ ᱦᱤᱡᱩᱜᱼᱟ ᱱᱚᱣᱟ ᱚᱠᱟ ᱞᱮᱠᱟᱢ ᱟᱢ ᱚᱠᱟ ᱞᱮᱠᱟᱢ ᱧᱮᱞ ᱠᱟᱜᱼᱟ
ᱚᱱᱟ ᱫᱚ ᱩᱱᱟᱹᱜ ᱫᱚ ᱧᱮᱞ ᱫᱚ ᱵᱟᱝ ᱦᱩᱭ ᱟᱠᱟᱱᱟ ᱟᱫᱚ ᱢᱮᱱ ᱜᱮᱭᱟ ᱠᱚ ᱛᱚ ᱚᱱᱠᱟ ᱛᱚ ᱟᱭᱳ ᱫᱟᱫᱩ ᱦᱚᱲ ᱛᱟᱠᱳ
ᱦᱮᱸ
ᱟᱫᱚ ᱱᱟᱣᱟ ᱥᱟᱹᱨᱤ ᱥᱮ ᱮᱲᱮ ᱚᱱᱟ ᱫᱚ ᱵᱟᱹᱧ ᱵᱟᱰᱟᱭᱟ ᱟᱫᱚ ᱟᱢᱟᱜ ᱫᱚ ᱪᱮᱫ ᱢᱮᱱ ᱦᱮᱱᱟᱜ ᱟ ᱚᱱᱟ ᱵᱤᱵᱟᱨ ᱛᱮ
ᱦᱮᱸ ᱠᱤᱪᱷᱩ ᱜᱟᱱ ᱫᱚ ᱢᱤᱞᱟᱹᱣ ᱠᱟᱱᱟ ᱠᱤᱪᱷᱩ ᱜᱟᱱ ᱫᱚ ᱮᱱᱠᱷᱟᱡ ᱵᱟᱝ ᱢᱤᱞᱟᱹᱣ ᱠᱟᱱᱟ᱾
ᱚ
ᱚᱱ ᱱᱚᱝᱠᱟ ᱞᱟᱹᱭᱟᱠᱚ ᱡᱮ ᱫᱟᱜ ᱠᱚ ᱫᱟᱨᱟᱢ ᱟᱹᱜᱩᱭᱮᱫᱼᱟ ᱱᱩᱠᱩ ᱠᱚᱫᱚ᱾
ᱚ ᱟᱫᱚ ᱡᱚᱠᱷᱚᱱᱮ ᱫᱟᱜ ᱮ ᱮᱦᱚᱵᱟ ᱟᱫᱚ ᱡᱷᱚᱛᱚ ᱦᱚᱲ ᱪᱮᱬᱮ ᱫᱚ ᱟᱠᱚ ᱛᱩᱠ ᱛᱩᱠᱟᱹ ᱨᱮᱠᱚ ᱥᱮᱴᱮᱨᱚᱜᱼᱟ ᱛᱚ ᱚᱱᱟ ᱠᱷᱟᱹᱛᱤᱨ ᱛᱮᱦᱚᱸ ᱞᱟᱹᱭ ᱫᱟᱲᱮᱭᱟᱜᱼᱟ ᱟᱠᱚ ᱞᱟᱦᱟ ᱞᱟᱦᱟ ᱠᱚ ᱟᱠᱚ ᱠᱚ ᱵᱩᱡ ᱛᱤᱭᱟᱜ ᱜᱮᱭᱟ ᱡᱮ ᱱᱤᱛᱚᱜ ᱫᱟᱜ ᱦᱤᱡᱩᱜᱼᱟ ᱫᱮ ᱛᱩᱯᱩ ᱥᱮᱫ ᱪᱟᱞᱟᱣ ᱦᱩᱭᱩᱜᱼᱟ ᱞᱚᱜᱚᱱ ᱞᱚᱜᱚᱱ
ᱦᱮᱸ
ᱟᱫᱚ ᱫᱟᱫᱩ ᱛᱟᱠᱚ ᱧᱮᱞ ᱟᱠᱟᱫ ᱠᱚᱣᱟ ᱛᱩᱠᱟᱹ ᱥᱮᱫ ᱠᱚ ᱪᱟᱞᱟᱜ ᱠᱟᱱᱟ ᱚᱱᱟ ᱦᱤᱥᱟᱹᱵ ᱛᱮᱵᱚ ᱞᱟᱹᱭᱟ ᱡᱮ ᱫᱟᱜ ᱦᱤᱡᱩᱜ ᱠᱟᱱᱟ ᱥᱮ ᱟᱹᱜᱩᱭᱮᱫᱟ ᱠᱚ ᱟᱵᱚᱜ ᱜᱮ
ᱦᱮᱸ
ᱛᱟᱯᱚᱨᱮ ᱜᱚᱝᱠᱮ ᱟᱨᱚ ᱚᱱᱠᱟᱱ ᱤᱭᱟᱹ ᱠᱚᱸᱜ ᱠᱚᱫᱚ ᱦᱟᱠᱷᱟᱱ ᱟᱯᱮ ᱥᱮᱫ ᱠᱚᱫᱚ ᱢᱮᱱᱟᱜ ᱠᱚᱣᱟ ᱥᱮ ᱵᱟᱝ?
ᱦᱮᱸ ᱦᱮᱸ ᱠᱚᱸᱜ ᱠᱚᱫᱚ ᱟᱹᱰᱤ ᱡᱟᱹᱥᱛᱤ ᱜᱮ ᱦᱮᱱᱟᱜ ᱠᱚᱣᱟ᱾
ᱦᱮᱸ ᱟᱨ ᱪᱮᱫ ᱠᱚ ᱞᱟᱹᱭᱟ ᱠᱚᱜ ᱠᱚᱫᱚ ᱦᱟᱸᱜᱠᱟᱡ ᱤᱭᱟᱹ ᱪᱮᱫ ᱨᱮᱠᱚ ᱛᱩᱠᱟᱹᱭ ᱜᱮᱭᱟ ᱟᱯᱮ ᱥᱮᱫ ᱫᱚ?
ᱠᱚᱸᱜ ᱠᱚᱫᱚ ᱩᱱᱟᱹᱜ ᱛᱩᱠᱟ. ᱫᱚ ᱵᱟᱹᱧ ᱧᱮᱞ ᱟᱠᱟᱫ ᱠᱚᱣᱟ ᱾ᱠᱚᱸᱜ ᱫᱚ ᱚᱠᱟ ᱨᱮᱠᱚ ᱛᱩᱠᱟ. ᱭ ᱜᱮᱭᱟ? ᱟᱞᱮ ᱥᱮᱫ ᱫᱚ ᱠᱚᱸᱜ ᱫᱚ ᱧᱮᱞᱚᱜ ᱜᱮᱭᱟ ᱠᱚ ᱟᱠᱳ ᱟᱜ ᱛᱩᱠᱟ. ᱫᱚ ᱵᱟᱝ ᱧᱮᱞ ᱟᱠᱟᱱ ᱟᱫᱚ ᱟᱢ ᱫᱚ ᱥᱟᱢ
ᱦᱳᱭ ᱦᱟ ᱠᱷᱟᱡ ᱟᱞᱮ ᱥᱮᱫ ᱫᱚ ᱦᱟᱠᱟᱡ ᱢᱟᱫ ᱡᱷᱟᱲ ᱨᱮ ᱛᱩᱠᱟᱹᱧ ᱧᱮᱞ ᱵᱟᱲᱟ ᱟᱠᱟᱫ ᱠᱚᱣᱟ᱾
ᱚ
ᱢᱟᱱᱮ ᱚᱲᱟᱜ ᱥᱩᱨ ᱠᱚᱨᱮᱫ ᱢᱟᱫ ᱡᱷᱟᱲ ᱠᱚᱨᱮᱫ ᱠᱚ ᱛᱩᱠᱟᱹ ᱵᱟᱲᱟᱭ ᱜᱮᱭᱟ᱾
ᱚ ᱟᱫᱚ ᱟᱢᱫᱚ ᱥᱟᱢᱠᱩᱞᱮᱢ ᱧᱮᱞ ᱟᱠᱟᱫ ᱠᱚᱣᱟ ᱥᱮ ᱵᱟᱝ ᱛᱟᱦᱚᱞᱮ
ᱦᱮᱸ ᱥᱟᱝᱠᱩᱞ ᱧᱮᱞ ᱵᱟᱲᱟ ᱦᱩᱭ ᱟᱠᱟᱱᱟ᱾
ᱟᱫᱚ ᱩᱱᱠᱩ ᱫᱚ ᱟᱹᱰᱤ ᱢᱟᱲᱟᱝ ᱠᱚ ᱧᱮᱞᱚᱜ ᱜᱮᱭᱟ ᱛᱚ᱾
ᱦᱮᱸ
ᱟᱫᱚ ᱩᱱᱠᱩ ᱟᱜ ᱫᱚ ᱛᱩᱠᱟᱹ ᱫᱚ ᱧᱮᱞ ᱦᱩᱭ ᱟᱠᱟᱱᱟ ᱟᱹᱰᱤ ᱢᱟᱲᱟᱝ ᱢᱟᱲᱟᱝ ᱜᱮᱭᱟ
ᱟᱨ ᱪᱮᱫ ᱠᱚ ᱞᱟᱹᱭᱟ ᱛᱟᱦᱚᱞᱮ ᱜᱚᱝᱠᱮ ᱱᱩᱠᱩ ᱥᱟᱝᱠᱚᱞ ᱠᱚᱫᱚ ᱪᱤᱞᱤ ᱠᱚᱠᱚ ᱡᱚᱢ ᱠᱚᱜᱮᱭᱟ ᱟᱢ ᱠᱟᱹᱴᱤᱡ ᱢᱟ ᱱᱚᱣᱟ ᱵᱟᱨᱮ ᱛᱮ ᱞᱟᱹᱭ ᱢᱮ
ᱫᱚ ᱧᱮᱞ ᱠᱟᱫ ᱠᱚᱣᱟᱟᱹᱧ ᱤᱧ ᱫᱚ ᱵᱟᱹᱫ ᱵᱟᱹᱭᱦᱟᱹᱲ ᱨᱮ ᱪᱟᱞᱟᱜ ᱜᱤᱭᱟᱹᱧ ᱛᱚ ᱟᱫᱚ ᱚᱱᱟ ᱠᱷᱟᱹᱛᱤᱨ ᱛᱤᱧ ᱵᱟᱲᱟᱭ ᱜᱮᱭᱟ ᱡᱟᱦᱟᱸ ᱨᱚᱠᱚᱡ ᱜᱚᱸᱜᱷᱟ ᱠᱚ ᱛᱟᱦᱮᱸᱱ ᱜᱮᱭᱟ ᱩᱱᱠᱩ ᱜᱮ ᱡᱚᱢ ᱠᱚ ᱜᱮᱭᱟ ᱠᱚ
ᱟᱪᱪᱷᱟ ᱦᱳᱭ ᱚᱱᱟ ᱵᱮᱜᱚᱨ ᱟᱨᱚ ᱠᱚ ᱡᱚᱢ ᱠᱚ ᱜᱮᱭᱟ ᱵᱟᱲᱟᱭ ᱢᱮᱱᱟᱜᱼᱟ ᱚᱱᱠᱟ
ᱵᱟᱝ ᱵᱟᱝ ᱩᱱᱠᱩ ᱫᱚ ᱵᱟᱰᱟᱭ ᱵᱟᱱᱩᱜᱼᱟ ᱟᱫᱚ ᱩᱱᱠᱩ ᱫᱚ ᱡᱟᱦᱟᱸᱭ ᱛᱩᱯᱩᱧ ᱧᱮᱞ ᱠᱟᱫ ᱠᱚᱣᱟ ᱩᱱᱠᱩ ᱫᱚ ᱮᱭ ᱟᱹᱰᱤ ᱜᱟᱱ ᱜᱮ ᱢᱤᱫᱴᱟᱝ ᱵᱟᱜᱟᱱ ᱦᱮᱱᱟᱜᱼᱟ ᱟᱞᱮ ᱟᱛᱳ ᱯᱟᱥ ᱨᱮᱜᱮ ᱚᱱᱮ ᱚᱱᱮ ᱵᱟᱜᱟᱱ ᱨᱮᱱᱟᱜ ᱧᱩᱛᱩᱢ ᱫᱚ ᱦᱮᱲᱤᱧᱝ ᱜᱮᱭᱟ
ᱦᱮᱸ
ᱚᱱᱟ ᱡᱟᱦᱟᱸ ᱛᱮᱛᱩᱞ ᱠᱚ ᱢᱮᱛᱟᱜ ᱜᱮᱭᱟ ᱦᱚᱲ ᱛᱮ ᱫᱚ ᱪᱮᱫ ᱠᱚ ᱞᱟᱹᱭ ᱜᱮᱭᱟ ᱦᱤᱲᱤᱧ ᱠᱤᱫᱤᱧ
ᱪᱮᱫ ᱪᱮᱫ
ᱛᱤᱛᱩᱞ ᱚ ᱡᱚᱡᱚ ᱡᱚᱡᱚ ᱫᱟᱨᱮ ᱦᱮᱸ ᱡᱚᱡ ᱡ ᱵᱟᱜᱟᱱ ᱤᱫᱤ ᱠᱟᱹᱛᱮ ᱟᱹᱰᱤ ᱜᱟᱱ ᱜᱮ ᱦᱮᱱᱟᱜᱼᱟ ᱟᱭᱢᱟ ᱜᱟᱱ ᱜᱮ ᱟᱫᱚ ᱤᱧ ᱢᱤ ᱮᱠᱚᱞ ᱞᱮ ᱠᱟ ᱡᱚᱡᱚ ᱵᱟᱜᱟᱱ ᱦᱮᱱᱟᱜᱼᱟ ᱚᱸᱰᱮ ᱠᱚᱠᱚ ᱛᱟᱦᱮᱸᱱ ᱜᱮᱭᱟ ᱩᱱᱠᱩ ᱫᱚ
ᱟᱪᱷᱟ ᱦᱮᱸ ᱱᱩᱠᱩ ᱠᱚᱫᱚ ᱤᱧ ᱫᱩᱧ ᱤᱭᱟᱹ ᱥᱟᱝᱠᱚᱞ ᱠᱚᱫᱚ ᱦᱟᱜ ᱠᱷᱟᱱᱡ ᱡᱟᱦᱟᱸ ᱛᱤᱱᱟᱹᱜ ᱵᱤᱨ ᱵᱩᱨᱩ ᱥᱮ ᱵᱟᱹᱭᱦᱟᱹᱲ ᱟᱠᱨᱮ ᱵᱤᱧ ᱠᱤᱫᱤᱝ ᱠᱚᱠᱚ ᱧᱟᱢ ᱠᱚᱣᱟ ᱟᱠᱚ ᱡᱟᱦᱟᱸ ᱛᱤᱱ ᱢᱟᱨᱟᱝ